ᱦᱮᱞᱳ᱾
ᱟᱸᱡᱚᱢᱚᱜ
ᱦᱮᱸ ᱟᱸᱡᱚᱢᱚᱜ ᱠᱟᱱᱟ ᱡᱚᱦᱟᱨ ᱜᱮ
ᱦᱮᱸ ᱡᱚᱦᱟᱨ ᱜᱮ
ᱦᱳᱭ
ᱛᱟᱦᱚᱞᱮ
ᱪᱤᱠᱟᱹ ᱜᱮ ᱵᱟᱝ ᱱᱚᱜᱼᱚᱭ ᱫᱩᱲᱩᱵ ᱵᱟᱲᱟ ᱦᱩᱭ ᱠᱟᱱᱟ ᱚᱲᱟᱜ ᱠᱚᱨᱮ ᱜᱮ
ᱟᱪᱪᱷᱟ
ᱟᱯᱮ ᱫᱚ ᱪᱮᱫ ᱠᱚᱯᱮ ᱪᱤᱠᱟᱹᱭᱮᱫ ᱛᱮ?
ᱟᱞᱮ ᱟᱞᱮ ᱦᱚᱸ ᱪᱮᱫ ᱜᱮ ᱵᱟᱝ ᱫᱚᱢᱮ ᱥᱤᱛᱩᱝ ᱠᱟᱱ ᱫᱚ ᱥᱤᱛᱩᱝ ᱨᱮ ᱚᱠᱟ ᱠᱚᱥᱮᱫ ᱮᱢ ᱪᱟᱞᱟᱜᱼᱟ ᱾ ᱪᱟᱞᱟᱜ ᱦᱚᱸ ᱵᱚᱛᱚᱨ ᱜᱮ ᱵᱩᱡᱷᱟᱹᱜ ᱠᱟᱱᱟ ᱥᱤᱛᱩᱝ ᱨᱮ ᱦᱮᱸ ᱾ ᱫᱚᱢᱮ ᱡᱩᱨᱮ ᱥᱤᱛᱩᱝ ᱟᱵᱚᱱ ᱠᱟᱱ ᱟᱠᱟᱞᱪᱚᱭ ᱪᱤᱠᱟᱹᱭ ᱪᱚᱭ ᱱᱤᱭᱟᱹ ᱵᱟᱨ ᱫᱚ ᱾
ᱦᱳᱭ ᱾
ᱦᱮᱸ ᱛᱟᱦᱚᱞᱮ ᱪᱮᱫ ᱱᱤᱭᱟᱹ ᱞᱟᱝ ᱜᱚᱞᱯᱷᱚᱭᱟ?
ᱛᱮᱦᱮᱧ ᱫᱚ ᱵᱟᱯᱞᱟ ᱱᱤᱭᱮ ᱞᱟᱝ ᱜᱚᱞᱯᱷᱚᱭᱟ ᱢᱟᱱᱮ ᱟᱵ ᱟᱵᱚ ᱟᱯᱮ ᱥᱮᱫ ᱚᱠᱟᱞᱮᱠᱟ ᱠᱚ ᱵᱟᱯᱞᱟᱜᱼᱟ ᱥᱮ ᱟᱞᱮᱥᱮᱫ ᱚᱠᱟᱮᱠᱟ ᱠᱚ ᱵᱟᱯᱞᱟᱜᱼᱟ ᱟᱢ ᱛᱤᱱ ᱞᱮᱠᱟᱱ ᱵᱟᱯᱞᱟ ᱠᱚᱢ ᱵᱟᱲᱟᱭᱟ ᱥᱮ ᱦᱳᱭ ᱚᱱᱟ ᱠᱚ ᱱᱤᱭᱮ ᱜᱮᱞᱟᱝ ᱨᱚᱯᱚᱲᱚᱜᱼᱟ ᱾
ᱛᱟᱦᱚᱞᱮ ᱢᱟ ᱟᱢᱜᱮ ᱞᱟᱹᱭ ᱛᱟᱞᱟᱝ ᱢᱮ ᱟᱯᱮᱥᱮᱫ ᱚᱠᱟ ᱞᱮᱠᱟ ᱠᱚ ᱵᱟᱯᱞᱟᱜᱼᱟ? ᱟᱯᱮ ᱥᱮᱱ ᱛᱤᱱᱟᱹᱜ ᱨᱚᱠᱚᱢ ᱵᱟᱯᱞᱟ ᱢᱮᱱᱟᱜᱼᱟ?
ᱵᱟᱯᱞᱟ ᱫᱚ ᱡᱟᱦᱟᱸ ᱞᱮᱠᱟᱧ ᱵᱟᱲᱟᱭ ᱚᱱᱟ ᱫᱚ ᱢᱤᱫᱴᱟᱝ ᱦᱩᱭᱩᱜ ᱠᱟᱱᱟ ᱥᱟᱨ ᱥᱟᱹᱜᱩᱱ ᱵᱟᱯᱞᱟ ᱾ ᱛᱟᱨᱯᱚᱨ ᱟᱸᱜᱤᱨ ᱵᱟᱯᱞᱟ, ᱴᱩᱝᱠᱤ ᱫᱤᱯᱤᱞ ᱵᱟᱯᱞᱟ, ᱤᱛᱩᱫ ᱥᱤᱸᱫᱩᱨ ᱵᱟᱯᱞᱟ ᱚᱱᱠᱟ ᱞᱮᱠᱟ ᱵᱟᱯᱞᱟ ᱠᱚ ᱟᱭᱢᱟ ᱜᱮ ᱢᱮᱱᱟᱜ ᱟᱠᱟᱫᱟ ᱚᱱᱟ ᱠᱚ ᱢᱚᱫᱡᱽ ᱫᱷᱮ ᱵᱤᱥᱤ ᱫᱚ ᱮᱠᱷᱚᱱ ᱫᱚ ᱧᱮᱞᱚᱜ ᱠᱟᱱᱟ ᱚᱱᱟ ᱥᱟᱨ ᱥᱟᱹᱜᱩᱱ ᱵᱟᱯᱞᱟ ᱟᱨ ᱱᱚᱣᱟ ᱟᱸᱜᱤᱨ ᱵᱟᱯᱞᱟ ᱾
ᱦᱮᱸ ᱾
ᱟᱫᱚ ᱱᱚᱣᱟ ᱥᱟᱨ ᱥᱟᱹᱜᱩᱱ ᱵᱟᱯᱞᱟ ᱥᱮ ᱮ ᱥᱟᱨ ᱥᱟᱹᱜᱩᱱ ᱵᱟᱯᱞᱟ ᱟᱞᱮ ᱥᱮᱫ ᱚᱠᱟᱞᱮᱠᱟ ᱦᱩᱭᱩᱜ ᱛᱟᱦᱮᱱᱟ ᱚᱱᱟᱜᱤᱧ ᱞᱟᱹᱭ ᱮᱫᱟ ᱾
ᱟᱪᱪᱷᱟ ᱦᱮᱸ ᱢᱟ ᱞᱟᱹᱭ ᱢᱮ ᱾
ᱥᱟᱨ ᱥᱟᱹᱜᱩᱱ ᱵᱟᱯᱞᱟ ᱫᱚ ᱱᱚᱝᱠᱟ ᱞᱮᱠᱟ ᱠᱟᱛᱮᱜ ᱦᱩᱭᱩᱜᱳᱼᱟ ᱡᱮ ᱢᱮᱱᱛᱮ ᱡᱟᱦᱟᱸ ᱚᱲᱟᱜ ᱠᱚᱨᱮ ᱮᱸ ᱠᱚᱲᱟ ᱜᱤᱫᱽᱨᱟᱹ ᱥᱮ ᱠᱩᱲᱤ ᱜᱤᱫᱽᱨᱟᱹᱭ ᱞᱟᱹᱴᱩ ᱟᱠᱟᱱᱟ ᱵᱟᱯᱞᱟ ᱞᱮᱠᱟ ᱵᱚᱭᱚᱥ ᱦᱩᱭ ᱟᱠᱟᱱ ᱛᱟᱭᱟ ᱟᱫᱚ ᱩᱱᱠᱩ ᱨᱮᱱ ᱡᱟᱦᱟᱸᱭ ᱯᱮᱲᱟ ᱯᱟᱹᱦᱟᱹᱲᱟᱹ ᱠᱚᱠᱚ ᱛᱟᱦᱮᱱᱟ ᱩᱱᱠᱩ ᱠᱚ ᱠᱚ ᱢᱮᱛᱟ ᱠᱚᱣᱟ ᱢᱟ ᱛᱟᱦᱚᱞᱮ ᱟᱯᱮ ᱥᱮᱫ ᱯᱮᱲᱟ ᱠᱚ ᱧᱮᱞ ᱠᱚᱯᱮ ᱢᱟᱹᱭ ᱞᱟᱹᱜᱤᱫ ᱥᱮ ᱢᱟᱹᱭ ᱫᱚᱵᱚᱱ ᱜᱚᱝᱠᱟᱭᱟ ᱥᱮ ᱵᱟᱹᱵᱩ ᱞᱟᱹᱜᱤᱫ ᱵᱟᱹᱵᱩ ᱫᱚ ᱵᱟᱹᱦᱩ ᱵᱚᱱ ᱟᱹᱜᱩᱣᱟᱭᱟ ᱾ ᱚᱱᱠᱟ, ᱚᱱᱠᱟ ᱟᱫᱚ ᱩᱱᱠᱩ ᱯᱮᱲᱟ ᱠᱚᱜᱮ ᱟᱫᱚ ᱟᱠᱚ ᱥᱮᱫ ᱨᱮ ᱡᱩᱫᱤ ᱚᱱᱠᱟᱱ ᱠᱚ ᱩᱱᱤ ᱥᱟᱶ ᱡᱩᱲᱚᱜ ᱞᱮᱠᱟᱱ ᱠᱚᱠᱚ ᱧᱟᱢ ᱠᱚᱣᱟ
ᱦᱮᱸ ᱾
ᱩᱱᱠᱩᱣᱟᱜ ᱩᱱᱠᱩ ᱛᱟᱞᱟᱨᱮ ᱠᱟᱛᱷᱟ ᱟᱫᱚ ᱮᱯᱮᱢ ᱪᱟᱯᱟᱞ ᱦᱩᱭᱩᱜᱼᱟ ᱟᱨ ᱱᱚᱶᱟ ᱠᱟᱛᱷᱟ ᱫᱚ ᱮᱯᱮᱢ ᱪᱟᱯᱟᱞᱟ ᱩᱱᱤ ᱨᱟᱭᱵᱟᱨ ᱜᱮ ᱡᱟᱦᱟᱸᱭᱮ ᱨᱟᱭᱵᱟᱨᱟ ᱥᱮ ᱡᱟᱦᱟᱸᱭ ᱩᱱᱠᱤᱱᱮ ᱡᱚᱲᱟᱣ ᱠᱤᱱᱟ ᱩᱱᱤᱜᱮ ᱠᱟᱛᱷᱟᱭ ᱮᱯᱮᱢ ᱪᱟᱯᱟᱞᱟ ᱩᱱᱤᱜᱮ ᱞᱟᱹᱭ ᱭᱟᱠᱚᱣᱟ ᱢᱮᱱ ᱛᱮ ᱱᱩᱠᱩ ᱠᱚ ᱠᱚ ᱚᱠᱟ ᱞᱮᱠᱟ ᱠᱟᱱᱟ ᱥᱮ ᱠᱩᱥᱤ ᱨᱟᱹᱡᱤ ᱦᱩᱭᱩᱜ ᱠᱟᱱᱟ ᱥᱮ ᱵᱟᱝ ᱱᱚᱝᱠᱟ ᱞᱮᱠᱟ ᱟᱨ ᱡᱩᱫᱤ ᱠᱩᱥᱤ ᱨᱟᱹᱡᱤ ᱠᱚ ᱦᱩᱭᱱᱟ ᱛᱚ ᱠᱚᱲᱟ ᱥᱮᱱ ᱠᱚᱦᱚᱸ ᱠᱩᱲᱤ ᱜᱤᱫᱽᱨᱟᱹ ᱧᱮᱞ ᱠᱚ ᱪᱟᱞᱟᱣ ᱮᱱ ᱜᱮ ᱠᱩᱲᱤ ᱜᱤᱫᱽᱨᱟᱹ ᱥᱮᱱ ᱠᱚᱦᱚᱸ ᱠᱚᱲᱟ ᱜᱤᱫᱽᱨᱟᱹ ᱧᱮᱞ ᱠᱚ ᱦᱮᱡ ᱮᱱ ᱜᱮ ᱠᱩ ᱥᱤ ᱨᱟᱹᱡᱤ ᱠᱚ ᱦᱩᱭᱮᱱ ᱠᱷᱟᱱ ᱫᱚ ᱟᱫᱚ ᱵᱟᱯᱞᱟ ᱢᱟᱦᱟ ᱠᱚ ᱱᱮᱰᱟ ᱠᱮᱫ ᱜᱮ ᱾
ᱟᱪᱪᱷᱟ ᱦᱮᱸ ᱾
ᱵᱟᱯᱞᱟ ᱢᱟᱦᱟ ᱫᱚ ᱱᱚᱝᱠᱟᱱ ᱢᱤᱫᱴᱟᱝ ᱫᱚ ᱛᱟᱦᱮᱱᱟ ᱡᱚᱢ ᱧᱩ ᱦᱚᱨᱚᱜ ᱟᱨ ᱟᱨ ᱢᱤᱫᱴᱟᱝ ᱫᱚ ᱛᱟᱦᱮᱱᱟ ᱵᱟᱯᱞᱟ ᱾ ᱡᱚᱢ ᱧᱩ ᱦᱚᱨᱚᱜ ᱫᱚ ᱠᱩᱲᱤ ᱥᱮᱱ ᱯᱟᱦᱴᱟ ᱠᱚ ᱦᱤᱡᱩᱜᱼᱟ ᱠᱚᱲᱟ ᱴᱷᱮᱱ ᱠᱚᱲᱟ ᱜᱤᱫᱽᱨᱟᱹᱼᱼ ᱜᱤᱫᱽᱨᱟᱹ ᱠᱚ ᱫᱷᱩᱛᱤ ᱠᱚ ᱜᱷᱩᱲᱤᱼᱼ ᱟᱭᱢᱟ ᱚᱱᱠᱟᱱᱟᱜ ᱡᱤᱱᱤᱥ ᱠᱚ ᱮᱢᱟᱭᱟ ᱟᱨ ᱱᱩᱠᱩ ᱴᱷᱮᱱᱼᱼ ᱠᱚ ᱦᱤᱡᱩᱜᱼᱟ ᱦᱮᱡ ᱠᱟᱛᱮᱫ ᱩᱱᱠᱩ ᱴᱷᱮᱱᱼᱼ ᱡᱚᱢ ᱧᱩ ᱠᱟᱛᱮᱫ ᱠᱚ ᱪᱟᱞᱟᱣᱮᱱ ᱜᱮ ᱦᱚᱨᱚᱜ ᱵᱟᱲᱟ ᱠᱟᱛᱮᱜ᱾
ᱟᱪᱪᱷᱟ ᱦᱮᱸ ᱦᱮᱸᱼᱼ
ᱟᱨ ᱡᱮ ᱦᱤᱞᱳᱜ ᱵᱟᱯᱞᱟ ᱢᱟᱦᱟ ᱱᱮᱰᱟ ᱠᱚᱜᱼᱟ
ᱦᱮᱸ ᱦᱮᱸ
ᱫᱚ ᱟᱫᱚ ᱠᱚᱲᱟ ᱥᱮᱱ ᱜᱮᱠᱚ ᱪᱟᱞᱟᱜᱼᱟ ᱠᱩᱲᱤ ᱜᱤᱫᱽᱨᱟᱹ ᱛᱟᱠᱚ ᱟᱛᱳ ᱟᱨ ᱪᱟᱞᱟᱜ ᱦᱚᱨ ᱫᱤᱥᱟᱹ ᱩᱱᱫᱚ ᱱᱤᱭᱟᱹ ᱠᱚᱫᱚ ᱡᱚᱛᱚ ᱨᱟᱭᱵᱟᱨ ᱦᱟᱲᱟᱢᱟᱜ ᱫᱟᱭᱤᱛᱛᱚ ᱜᱮ ᱨᱟᱭᱵᱟᱨ ᱦᱟᱲᱟᱢ ᱜᱮ ᱩᱫᱩᱜ ᱟᱠᱚᱣᱟ ᱪᱮᱫᱟᱜ ᱥᱮ ᱩᱱᱤ ᱜᱮᱛᱚᱭ ᱩᱱᱠᱤᱱ ᱢᱚᱫᱽᱫᱷᱮ ᱫᱚᱭ ᱤᱭᱟᱹ ᱧᱟᱯᱟᱢ ᱟᱠᱟᱫ ᱠᱤᱱᱟ ᱛᱚᱼᱼ ᱩᱱᱤᱭᱟᱜ ᱜᱮ ᱫᱟᱭᱤᱛᱛᱚ ᱠᱟᱱᱟ ᱚᱱᱟ ᱫᱚ ᱚᱱᱟ ᱞᱟᱹᱜᱤᱫ ᱛᱮ ᱩᱱᱤᱜᱮ ᱦᱚᱲ ᱫᱤᱥᱟᱹ ᱠᱚᱨᱮ ᱫᱚᱭ ᱛᱟᱦᱮᱱᱟ᱾ ᱪᱟᱞᱟᱣᱮᱱ ᱜᱮᱠᱚ ᱠᱩᱲᱤ ᱛᱟᱠᱚ ᱟᱛᱳ ᱠᱚ ᱛᱤᱭᱳᱜ ᱠᱮᱫ ᱠᱷᱟᱡ ᱚᱸᱰᱮ ᱛᱤᱭᱳᱜ ᱠᱟᱛᱮᱜ ᱥᱟᱱᱟᱢ ᱵᱷᱟᱹᱨᱭᱟᱹᱛ ᱠᱚᱲᱟ ᱜᱤᱫᱽᱨᱟᱹ ᱠᱚ ᱟᱬᱜᱩᱭᱮᱱ ᱜᱮᱭᱟ ᱟᱨ ᱟᱞᱮ ᱠᱚ ᱥᱮᱫ ᱫᱚ ᱵᱟᱹᱨᱭᱟᱹᱛᱚᱜ ᱫᱚ ᱠᱚᱲᱟ ᱜᱤᱫᱽᱨᱟᱹ ᱢᱚᱛᱚ ᱜᱮᱠᱚ ᱪᱟᱞᱟᱜ ᱛᱟᱦᱮᱱᱟ᱾
ᱚ ᱦᱮᱸ ᱠᱩᱞᱤᱭᱮᱫ ᱢᱤᱭᱟᱹᱧ ᱛᱟᱦᱚᱞᱮ ᱦᱮᱸ ᱡᱮ ᱟᱯᱮ ᱥᱮᱫ ᱫᱚ ᱛᱟᱦᱚᱞᱮᱼᱼ ᱥᱮᱛᱟᱜ ᱵᱮᱲᱟ ᱵᱟᱯᱞᱟᱜ ᱠᱚ ᱪᱟᱞᱟᱜ ᱜᱮᱭᱟ ᱥᱮ ᱟᱹᱭᱩᱵ ᱵᱮᱲᱟ ᱠᱚ ᱪᱟᱞᱟᱜ ᱜᱮᱭᱟ᱾
ᱟᱞᱮᱥᱮᱫ ᱫᱚ ᱟᱹᱭᱩᱵ ᱵᱮᱲᱟ ᱠᱚ ᱪᱟᱞᱟᱜ ᱜᱮᱭᱟ᱾
ᱟᱪᱪᱷᱟ ᱦᱮᱸ ᱠᱤᱱᱛᱩ ᱟᱞᱮ ᱥᱮᱫ ᱫᱚ ᱚᱱᱠᱟ ᱫᱚ ᱵᱟᱝ᱾ ᱦᱮᱸ ᱟᱞᱮᱥᱮᱱ ᱫᱚ ᱛᱤᱨᱮᱠᱚ ᱪᱟᱞᱟᱜᱼᱟ ᱟᱞᱮᱥᱮᱱ ᱫᱚ ᱦᱩᱭᱩᱜ ᱠᱟᱱᱟ ᱥᱮᱛᱟᱜ ᱵᱷᱳᱨ ᱥᱮᱛᱟᱜ ᱨᱮᱠᱚ ᱩᱰᱩᱠᱚᱜᱼᱟ ᱠᱚ ᱮᱠᱵᱟᱨᱮ
ᱢᱟᱱᱮ ᱛᱟᱨᱟᱥᱤᱧ ᱟᱹᱭᱩᱵ ᱢᱟᱱᱮ ᱥᱮᱛᱟᱜ ᱨᱮᱠᱚ ᱩᱰᱩᱠᱚᱜᱼᱟ᱾ ᱛᱚ ᱟᱨ ᱫᱤᱱᱮᱨ ᱵᱮᱞᱟ ᱢᱟᱱᱮᱼᱼ ᱫᱤᱱ ᱥᱟᱨᱟ ᱠᱚ ᱰᱮᱨᱟ ᱠᱟᱠᱚᱣᱟ ᱠᱚ ᱮᱱᱮᱡ ᱦᱚᱪᱚ ᱠᱚᱣᱟ ᱠᱚ ᱛᱟᱨᱯᱚᱨ ᱛᱟᱨᱟᱥᱤᱧ ᱟᱹᱭᱩᱵ ᱵᱮᱲᱟ ᱵᱟᱯᱞᱟ ᱦᱩᱭᱩᱜᱼᱟ᱾ ᱢᱟ ᱟᱫᱚ ᱟᱢᱟᱜ ᱜᱮ ᱞᱟᱹᱭ ᱯᱩᱨᱟᱹᱣ ᱞᱮᱢ ᱦᱮᱸ ᱠᱮᱪᱮᱫ ᱠᱮᱫᱢᱤᱭᱟᱹᱧ
ᱦᱳᱭ ᱦᱮᱸ ᱚᱱᱮ ᱡᱮ ᱪᱟᱞᱟᱣ ᱮᱱ ᱠᱚ ᱟᱹᱭᱩᱵ ᱠᱚ ᱪᱟᱞᱟᱜᱼᱟ ᱢᱟᱱᱮᱼᱼ ᱛᱮ ᱠᱚᱲᱟ ᱥᱮᱫ ᱯᱟᱥᱴᱟ ᱦᱚᱸ ᱠᱟᱹᱢᱤ ᱠᱚ ᱛᱟᱦᱮᱱᱟ ᱢᱟᱱᱮ ᱥᱩᱱᱩᱢ ᱥᱟᱥᱟᱝ ᱚᱡᱚᱜ, ᱠᱚ ᱚᱲᱟᱜ ᱥᱮᱱᱟᱜ ᱠᱟᱹᱢᱤ ᱠᱚ ᱱᱚᱣᱟ ᱠᱚ ᱠᱟᱹᱢᱤ ᱠᱚ ᱯᱩᱨᱟᱹᱣ ᱵᱟᱲᱟ ᱠᱟᱛᱮᱫ ᱟᱫᱚ ᱵᱟᱹᱨᱭᱟᱹᱛᱚᱜ ᱠᱚ ᱪᱟᱞᱟᱜᱼᱟ ᱵᱷᱟᱹᱨᱭᱟᱹᱛᱚᱜ ᱪᱟᱞᱟᱣ ᱠᱟᱛᱮᱫ, ᱦᱟᱸᱰᱮ ᱟᱛᱳ ᱛᱤᱭᱳᱜ ᱠᱟᱛᱮᱜ ᱯᱨᱚᱛᱷᱚᱢ ᱟᱛᱳ ᱛᱤᱭᱳᱜ ᱥᱟᱶᱛᱮ ᱟᱛᱳ ᱥᱮᱫ ᱫᱚ ᱵᱟᱝ ᱠᱚ ᱵᱚᱞᱚᱜᱼᱟ᱾ ᱨᱟᱭᱵᱟᱨ ᱦᱟᱲᱟᱢ ᱜᱮ ᱯᱨᱚᱛᱷᱚᱢᱮ ᱪᱟᱞᱟᱣᱮᱱ ᱜᱮ ᱵᱟᱯᱞᱟ ᱚᱲᱟᱜ ᱟᱨᱮ ᱞᱟᱹᱭᱟᱫ ᱠᱚᱜᱮ ᱡᱮ ᱢᱮᱱᱛᱮ ᱵᱷᱟᱹᱨᱭᱟᱹᱛ ᱠᱩᱧ ᱟᱹᱜᱩ ᱟᱠᱟᱫ ᱠᱚᱣᱟ ᱟᱯᱮ ᱥᱟᱹᱛ ᱦᱩᱭᱮᱱ ᱛᱟᱯᱮ ᱥᱮ ᱵᱟᱝᱼᱼ ᱛᱟᱨᱯᱚᱨ ᱟᱫᱚ ᱫᱟᱨᱟᱢ ᱫᱟᱜ ᱦᱩᱭᱩᱜᱼᱟ ᱢᱟᱱᱮ ᱵᱟᱹᱨᱭᱟᱹᱛ ᱠᱚ ᱯᱨᱚᱛᱷᱚᱢ ᱠᱚ ᱫᱟᱨᱟᱢ ᱫᱟᱜ ᱠᱚᱣᱟ ᱫᱟᱨᱟᱢ ᱫᱟᱜ ᱨᱮᱫᱚᱼᱼ ᱚᱱᱟᱨᱮ ᱛᱟᱦᱮᱱᱟ ᱜᱩᱲ ᱫᱟᱜ ᱜᱩᱲ ᱟᱨ ᱫᱟᱜ ᱟᱨᱼᱼ ᱡᱟᱦᱟᱸᱭ ᱠᱚᱣᱟᱜ ᱜᱟᱱᱚᱜᱼᱟ ᱪᱩᱴᱤ ᱛᱷᱟᱢᱟᱠᱩᱨ ᱠᱚ ᱱᱚᱣᱟ ᱠᱚ ᱠᱟᱛᱮᱜ ᱫᱟᱨᱟᱢ ᱫᱟᱜᱼᱼ ᱦᱩᱭᱮᱱ ᱜᱮ ᱫᱟᱨᱟᱢ ᱫᱟᱜ ᱦᱩᱭ ᱠᱟᱛᱮᱜ ᱟᱫᱚ ᱠᱚᱲᱟ ᱜᱤᱫᱽᱨᱟᱹ ᱠᱚᱫᱚ ᱵᱷᱚᱡᱽ ᱡᱚᱢ ᱠᱚ ᱪᱟᱞᱟ ᱣᱮᱱ ᱜᱮᱭᱟ ᱟᱨ ᱡᱟᱦᱟᱸᱭ ᱢᱩᱞ, ᱢᱩᱞ ᱦᱚᱲ ᱠᱚ ᱛᱟᱦᱮᱱᱟ ᱩᱱᱠᱩ ᱠᱚᱫᱚ ᱠᱚ ᱛᱟᱦᱮᱱᱟ᱾ ᱯᱨᱚᱛᱷᱚᱢ ᱡᱟᱢᱟᱭ ᱯᱟᱭᱨᱟ ᱦᱩᱭᱩᱜᱼᱟ᱾ ᱟᱨ ᱡᱟᱢᱟᱭ ᱯᱟᱭᱨᱟ ᱫᱚ ᱡᱟᱦᱟᱸᱭ ᱠᱚ ᱢᱟᱱᱮ ᱠᱩᱲᱤ ᱜᱤᱫᱽᱨᱟᱹᱼᱼ ᱨᱮᱱ ᱵᱳᱱ ᱛᱟᱠᱚ ᱠᱚ ᱦᱳᱭᱳᱜ ᱟᱥᱮ? ᱱᱩᱭ ᱫᱚ ᱠᱚᱲᱟ ᱜᱤᱫᱽᱨᱟᱹ ᱫᱚᱠᱚ ᱛᱮᱭᱟᱝ ᱛᱮᱭᱟᱝ ᱟᱭᱟ ᱩᱱᱠᱩ ᱠᱚ ᱡᱟᱢᱟᱭ ᱯᱟᱭᱨᱟ ᱨᱮᱫᱚ ᱠᱚ ᱛᱮᱦᱮᱱᱟ ᱟᱨ ᱚᱸᱰᱮ ᱦᱚᱸ ᱟᱭᱢᱟ ᱞᱮᱠᱟᱱᱟᱜ ᱤᱭᱟᱹ ᱥᱮᱣᱨᱟ ᱥᱮᱣᱨᱟ ᱢᱮᱱᱟᱜ ᱟᱠᱟᱫᱟ ᱡᱮᱞᱮᱠᱟ ᱱᱮ ᱤᱭᱟᱹ ᱜᱟᱸᱰᱚ ᱠᱚ ᱩᱞ ᱴᱟᱹ ᱥᱟᱜ ᱛᱮᱠᱚ ᱫᱚᱦᱚᱭᱟ ᱠᱤᱱᱛᱩ ᱟᱢ ᱚᱱᱟ ᱥᱚᱡᱷᱮ ᱠᱟᱛᱮᱫ ᱫᱩᱲᱩᱵ ᱦᱩᱭᱩᱜ ᱛᱟᱢᱟ᱾ ᱚᱝᱠᱟ ᱠᱟᱛᱮᱜ ᱚᱸᱰᱮ ᱡᱟᱢᱟᱭ ᱠᱚ ᱯᱟᱭᱨᱟᱭ ᱭᱟ ᱨᱟᱢᱟ ᱠᱚ ᱜᱮᱫ ᱛᱟᱭᱟ᱾ ᱱᱚᱝᱠᱟ ᱟᱨ ᱯᱟᱭᱨᱟ ᱠᱚ ᱦᱳᱭᱮᱱ ᱜᱮᱭᱟ ᱯᱟᱭᱨᱟ ᱦᱳᱭ ᱠᱟᱛᱮ ᱟᱫᱚ
ᱪᱟᱞᱟᱜ ᱜᱮ ᱦᱟᱸᱜ ᱠᱚᱫᱚ ᱯᱩᱭ ᱭᱟ ᱵᱟᱝ?
ᱦᱳᱭ ᱨᱟᱹᱥᱠᱟᱹ ᱞᱟᱸᱫᱟ ᱟᱹᱰᱤ ᱟᱹᱰᱤ ᱢᱚᱡᱟ ᱜᱮ ᱵᱩᱡᱷᱟᱹᱜ ᱛᱷᱟᱱᱟ᱾
ᱟᱪᱪᱷᱟ ᱦᱮᱸ ᱦᱮᱸ
ᱟᱨ ᱚᱸ ᱚᱸᱰᱮ ᱯᱟᱭᱨᱟ ᱠᱚ ᱦᱳᱭᱮᱱ ᱜᱮ ᱯᱟᱭᱨᱟ ᱠᱚ ᱦᱳᱭ ᱠᱟᱛᱮᱜ ᱟᱝᱜᱽᱨᱚᱵᱽ ᱯᱮᱱ ᱠᱚ ᱯᱟᱞᱴᱟᱣ ᱠᱮᱜ ᱜᱮ ᱛᱟᱨᱯᱚᱨ ᱫᱚ ᱟᱫᱚ ᱥᱤᱸᱫᱽᱨᱟᱹ ᱫᱟᱱ, ᱥᱤᱫᱽᱨᱟᱹ ᱫᱟᱱ ᱨᱮ ᱥᱤᱫᱽᱨᱟᱹᱫᱷᱟᱱ ᱫᱚ ᱟᱞᱮᱥᱮᱫ ᱫᱚ ᱠᱩᱞᱦᱤ ᱨᱮ ᱦᱳᱭᱳᱜ ᱛᱷᱮᱸᱱᱟ᱾
ᱟᱪᱪᱷᱟ ᱦᱮᱸ ᱦᱮᱸ ᱟᱹᱰᱤ ᱱᱟᱯᱟᱭ ᱜᱮ ᱢᱟ ᱛᱟᱦᱚᱞᱮ ᱦᱮᱸ,
ᱫᱟᱹᱲᱣᱟᱹᱜ ᱪᱮᱛᱟᱱ ᱨᱮ ᱵᱟᱹᱦᱩ ᱠᱩᱲᱤ ᱦᱚᱭ ᱛᱟᱦᱮᱱᱟ ᱡᱟᱢᱟᱭ ᱠᱚᱲᱟ ᱦᱚᱭ ᱛᱟᱦᱮᱱᱟ ᱟᱨ ᱚᱸᱰᱮ ᱥᱤᱸᱫᱽᱨᱟᱹᱫᱟᱱ ᱥᱤᱸᱫᱷᱩᱨᱟᱫᱤ ᱜᱮ ᱟᱫᱚ ᱟᱨ ᱫᱚ ᱛᱟᱦᱞᱮ ᱦᱳᱭ ᱱᱟ ᱟᱫᱚ ᱛᱟᱦᱞᱮ ᱚᱲᱟᱜ ᱥᱮᱜ ᱠᱚ ᱠᱷᱳᱲ ᱠᱮᱜ ᱠᱤᱱ ᱜᱮ ᱥᱤᱸᱫᱨᱟᱫᱷᱟᱱ ᱞᱟᱦᱟ ᱫᱚ ᱡᱟᱢᱟᱭ ᱠᱚᱲᱟ ᱫᱚ ᱚᱲᱟᱜ ᱥᱮᱫ ᱫᱚ ᱵᱚᱞᱚ ᱵᱟᱭ ᱧᱟᱢᱟ᱾
ᱟᱪᱪᱷᱟ ᱦᱩᱸ ᱦᱩᱸ ᱚᱱᱟ ᱦᱚᱸ ᱟᱹᱰᱤ ᱱᱟᱯᱟᱭ ᱜᱮ᱾
ᱦᱳᱭ ᱚᱝᱠᱟ ᱟᱞᱮ ᱥᱮᱜ ᱫᱚ ᱚᱱᱟ ᱥᱟᱨ ᱥᱟᱹᱜᱩᱱ ᱵᱟᱯᱞᱟ ᱫᱚ ᱦᱳᱭᱳᱜ ᱛᱟᱦᱮᱸᱱᱟ, ᱟᱯᱮ ᱥ ᱥᱮᱫ ᱫᱚ ᱚᱠᱟᱞᱮᱠᱟ ᱦᱳᱭᱳᱜ ᱛᱟᱦᱮᱱ ᱛᱮ?
ᱦᱮᱸ ᱦᱮᱸ ᱟᱞᱮᱥᱱ ᱦᱚᱸ ᱟᱞᱮᱥᱮᱱ ᱦᱚᱸ ᱟᱯᱮ ᱫᱚ ᱟᱯᱮ ᱞᱮᱠᱟᱜᱮ ᱠᱤᱱᱛᱩ ᱟᱯᱮᱥᱮᱱ ᱠᱷᱚᱱ ᱠᱟᱹᱴᱤᱡ ᱫᱚ ᱟᱞᱟᱫᱟ ᱧᱚᱜ ᱜᱮ ᱮᱴᱟᱜ ᱧᱚᱜ ᱜᱮ, ᱡᱮᱢᱚᱱ ᱟᱞᱮᱥᱮᱱ ᱫᱚ ᱦᱩᱭᱩᱜ ᱠᱟᱱᱟ ᱟᱸ ᱵᱟᱯᱞᱟ ᱵᱟᱯᱞᱟ ᱢᱟᱲᱟᱝ ᱛᱚ ᱡᱷᱚᱛᱚᱣᱟᱜ ᱜᱮ ᱦᱩᱭᱩᱜ ᱠᱟᱱᱟ ᱦᱚᱨᱚᱜ ᱪᱤᱱ ᱠᱚᱢᱟ ᱦᱩᱭᱩᱜ-ᱟ ᱞᱟᱦᱟ ᱨᱮᱜᱮ ᱟᱫᱚ ᱩᱱᱟᱹᱜ ᱫᱤᱱ ᱫᱚ ᱫᱚᱢᱮ ᱦᱟᱱᱮ ᱢᱤᱜ ᱪᱟᱸᱫᱚ ᱜᱟᱱ ᱵᱟᱯᱞᱟ ᱦᱩᱭᱩᱜ-ᱟ ᱢᱤᱜ ᱪᱟᱸᱫᱚ ᱜᱟᱱ ᱞᱟᱦᱟ ᱠᱷᱚᱱ ᱠᱚ ᱦᱚᱨᱚᱜᱪᱤᱱ ᱠᱟᱠᱚᱣᱟ ᱡᱮᱢᱚᱱ᱾
ᱚ
ᱚᱝᱠᱟ ᱜᱮ ᱢᱟᱱᱮ ᱟᱛᱨᱟ ᱠᱷᱚᱱᱟᱜ ᱜᱮ ᱱᱟᱦᱟᱜ ᱤᱧ ᱞᱮᱭ ᱠᱮᱜ-ᱟ ᱡᱮ ᱵᱟᱹᱦᱩ ᱡᱟᱶᱟᱭ ᱧᱮᱞ ᱧᱮᱯᱮᱞ ᱦᱩᱭᱩᱜ-ᱟ ᱛᱟᱨ ᱯᱚ ᱨᱟᱭᱵᱟᱨ ᱦᱟᱲᱟᱢ ᱤᱫᱤ ᱟᱹᱜᱩ ᱠᱚᱣᱟᱭ ᱛᱟ ᱯᱚᱨᱮ ᱦᱩᱭᱩᱜ ᱠᱟᱱᱟ ᱨᱟᱭᱵᱟᱨ ᱦᱟᱲᱟᱢ ᱫᱟᱨᱟᱭ ᱛᱮᱜᱮ ᱦᱩᱭᱩᱜ ᱠᱟᱱᱟ ᱡᱷᱚᱛᱚ ᱠᱟᱹᱢᱤ ᱯᱚᱨᱮ ᱟᱸ ᱟᱫᱚ ᱱᱟᱦᱟᱜ ᱡᱟᱦᱟᱸ ᱱᱮᱸᱰᱟ ᱜᱚᱰᱟ ᱟᱠᱟᱫ ᱫᱤᱱ ᱨᱮ ᱦᱟᱸᱜ ᱵᱟᱯᱞᱟ ᱦᱩᱭᱩᱜ-ᱟ᱾ ᱛᱟ ᱯᱚᱨ ᱚᱱᱟ ᱵᱟᱯᱞᱟ ᱞᱟᱦᱟ ᱨᱮᱜᱮ ᱱᱮᱛ ᱛᱟᱨ ᱫᱚ ᱦᱩᱭᱩᱜ ᱠᱟᱱᱟ ᱩᱱᱟᱹᱜ ᱫᱤᱱ ᱫᱚ ᱟᱹᱰᱤ ᱫᱤᱱ ᱨᱮᱠᱚ ᱵᱟᱯᱞᱟᱭᱮᱜ ᱠᱚ ᱛᱷᱮᱜ ᱠᱤᱱᱛᱩ ᱟᱫᱚ ᱚᱱᱮ ᱡᱮ ᱞᱟᱹᱭᱟᱠᱚ ᱡᱮ ᱠᱩᱲᱤ ᱜᱤᱫᱽᱨᱟᱹ ᱦᱚᱸ ᱚᱠᱟᱥᱮᱱ ᱦᱚᱸ ᱵᱟᱭ ᱪᱟᱞᱟᱣ ᱫᱟᱲᱮᱭᱟᱜ-ᱟ ᱠᱚᱲᱟ ᱜᱤᱫᱽᱨᱟᱹ ᱦᱚᱸ ᱵᱟᱭ ᱪᱟᱞᱟᱣ ᱫᱟᱲᱮᱭᱟᱜ-ᱟ ᱛᱚ ᱟᱫᱚ ᱱᱮᱛ ᱛᱟᱨ ᱫᱚ ᱚᱱᱠᱟ ᱠᱚᱨᱟᱣᱮᱜ-ᱟ ᱡᱮ ᱢᱟᱲᱟᱝ ᱦᱤᱞᱳᱜ ᱜᱮ ᱦᱚᱨᱚᱜ ᱪᱤᱱ ᱦᱩᱭᱩᱜ ᱠᱟᱱᱟ ᱫᱚᱥᱟᱨ ᱦᱤᱞᱳᱜ ᱵᱟᱯᱞᱟ ᱦᱩᱭᱩᱜ ᱠᱟᱱᱟ ᱡᱷᱚᱛᱚ ᱜᱮ ᱡᱮᱢᱚᱱ ᱠᱩᱲᱤ ᱜᱤᱫᱽᱨᱟᱹᱦᱟᱜ ᱡᱟᱦᱟᱸ ᱛᱤᱱᱟᱹᱜ ᱥᱟᱢᱟᱱ ᱡᱷᱚᱛᱚ ᱠᱚ ᱦᱚᱨᱚᱜ ᱦᱚᱴᱚ ᱠᱟᱭᱟ ᱟᱨ ᱠᱩᱲᱤ ᱚᱲᱟᱜ ᱨᱤᱱ ᱦᱚᱸ ᱦᱩᱭᱩᱜ ᱠᱟᱱᱟ ᱠᱚᱲᱟ ᱚᱲᱟᱜ ᱪᱟᱞᱟᱣ ᱠᱟᱛᱮ ᱠᱚᱲᱟ ᱜᱤᱫᱽᱨᱟᱹ ᱦᱚᱸᱠᱚ ᱦᱚᱨᱚᱜ ᱴᱚ ᱠᱟᱭᱟᱠᱚ ᱟᱨ ᱛᱟᱨᱯᱚᱨ ᱫᱚᱥᱟ ᱫᱚᱥᱟᱨ ᱦᱤᱞᱳᱜ ᱵᱟᱯᱞᱟ ᱫᱚ ᱦᱩᱭᱩᱜ ᱠᱟᱱᱟ ᱠᱚᱲᱟ ᱜᱤᱫᱽᱨᱟᱹ ᱫᱚ ᱵᱷᱳᱨ ᱥᱮᱛᱟᱜ ᱨᱮ ᱥᱮᱛ ᱛᱟᱜ ᱨᱮᱠᱚ ᱳᱰᱳᱠᱮᱱᱟ ᱠᱚ ᱵᱟᱯᱞᱟᱜ ᱫᱚ ᱚᱱᱠᱟ ᱜᱮ ᱛᱟᱨᱯᱚᱨᱮ ᱦᱩᱭᱩᱜ ᱠᱟᱱᱟ ᱟᱹᱛᱩ ᱵᱚᱞᱚᱱ ᱞᱟᱦᱟᱨᱮ ᱚᱱᱠᱟᱜᱮ ᱨᱟᱭᱵᱟᱨ ᱦᱟᱲᱟᱢ ᱫᱤᱭᱮ ᱫᱟᱨᱟᱭ ᱛᱮᱜᱮ ᱱᱟᱜ ᱡᱚᱛᱚ ᱠᱟᱹᱢᱤ ᱦᱩᱭᱩᱜᱼᱟ ᱛᱚ ᱛᱟᱨᱯᱚᱨᱮ ᱨᱟᱭᱵᱟᱨ ᱦᱟᱲᱟᱢ ᱜᱮ ᱚᱸᱰᱮ ᱫᱟᱨᱟᱢ ᱫᱟᱜ ᱠᱚ ᱦᱩᱭᱩᱜᱼᱟ ᱾
ᱦᱮᱸ ᱾
ᱦᱮᱸ ᱠᱩᱞᱦᱤ ᱢᱩᱪᱟᱹᱫ ᱟᱹᱛᱩ ᱠᱩᱞᱦᱤ ᱢᱩᱪᱟᱹᱫ ᱨᱮᱠᱚ ᱰᱮᱨᱟ ᱠᱚᱣᱟ ᱠᱚᱛᱚ ᱟᱨ ᱠᱩᱲᱤ ᱚᱲᱟᱜ ᱨᱮ ᱡᱮᱢᱚᱱ ᱩᱞ ᱰᱷᱟᱹᱣᱨᱟᱹᱜ ᱠᱚ ᱛᱚᱞ ᱠᱟᱜᱼᱟ ᱡᱮᱢᱚᱱ ᱟᱸᱜ ᱟᱹᱛᱩ ᱨᱮ ᱞᱮᱭᱟ ᱱᱚᱣᱟ ᱩᱞ ᱰᱷᱟᱹᱣᱨᱟᱹᱜ ᱫᱚ ᱛᱤᱱ ᱵᱷᱳᱨ ᱵᱟᱞᱮ ᱫᱟᱨᱟᱢ ᱯᱮᱭᱟ ᱩᱱ ᱵᱷᱳᱨ ᱫᱚ ᱵᱟᱯᱮ ᱯᱟᱨᱚᱢ ᱫᱟᱲᱮᱭᱟᱜᱼᱟ ᱾
ᱦᱳᱭ ᱾
ᱚᱝᱠᱟ ᱠᱟᱛᱮᱜ ᱚᱸᱰᱮ ᱫᱟᱨᱟᱢ ᱫᱟᱜ ᱦᱩᱭᱩᱜᱼᱟ ᱫᱟᱨᱟᱢ ᱤᱫᱤ ᱠᱚᱣᱟ ᱠᱚ ᱡᱚᱛᱚ ᱦᱚᱲ ᱡᱟᱦᱟᱸ ᱨᱮ ᱱᱟᱜ ᱰᱮᱨᱟ ᱠᱚᱣᱟ ᱠᱚ ᱚᱸᱰᱮ ᱜᱮ ᱟᱫᱚ ᱟᱸ ᱡᱚᱢ ᱧᱩ ᱫᱚ ᱚᱸᱰᱮ ᱜᱮᱠᱚ ᱡᱚᱢ ᱧᱩ ᱦᱟᱛᱟᱲᱟ ᱟᱠᱚ ᱛᱮᱜᱮ ᱠᱚ ᱟᱹᱜᱩ ᱦᱟᱛᱟᱲ ᱡᱚᱝᱟᱜᱼᱟ ᱛᱟᱨᱯᱚᱨᱮ ᱦᱩᱭᱩᱜ ᱠᱟᱱᱟ ᱛᱤᱨᱮ ᱚᱲᱟᱜ ᱠᱚ ᱫᱟᱨᱟᱢ ᱫᱟᱜ ᱤᱫᱤ ᱠᱚᱣᱟ ᱛᱚᱵᱮ ᱮᱱᱟᱝ ᱜᱮ ᱚᱲᱟᱜ ᱨᱮᱱᱟᱜ ᱵᱟᱹᱦᱩ ᱚᱲᱟᱜ ᱨᱮᱱᱟᱜ ᱡᱚᱢ ᱧᱩ ᱫᱚᱠᱚ ᱧᱟᱢᱟ, ᱛᱟᱨᱯᱚᱨᱮ ᱚᱱᱮ ᱨᱟᱹᱥᱠᱟᱹ ᱥᱟᱞᱟᱜ ᱫᱤᱱᱟᱹ ᱥᱟᱨᱟ ᱚᱱᱮ ᱡᱟᱦᱟᱸ ᱠᱚ ᱨᱟᱹᱥᱠᱟᱹᱭᱟ ᱡᱮᱢᱚᱱ ᱠᱚᱲᱟ ᱚᱲᱟᱜ ᱨᱮᱱ ᱦᱚᱸ ᱛᱩᱢᱫᱟᱜ ᱴᱟᱢᱟᱠ ᱠᱚ ᱟᱹᱜᱩ ᱠᱟᱜᱼᱟ ᱩᱱᱠᱩ ᱦᱚᱸ ᱚᱱᱛᱮ ᱨᱮᱠᱚ ᱮᱱᱮᱡ ᱠᱟᱱᱟ ᱛᱟᱨᱯᱚᱨ ᱠᱩᱲᱤ ᱚᱲᱟᱜ ᱨᱮᱱ ᱦᱚᱸ ᱩᱱᱠᱩ ᱦᱚᱸᱠᱚ ᱛᱩᱢᱫᱟᱜ ᱴᱟᱢᱟᱠ ᱠᱚ ᱟᱹᱜᱩ ᱠᱟᱜᱼᱟ ᱡᱟᱦᱟᱸᱭ ᱡᱟᱶᱟᱭ ᱛᱩᱯᱩ ᱠᱚ ᱦᱮᱡ ᱟᱠᱟᱱ ᱫᱚ ᱦᱟᱸᱜ ᱚᱱᱟ ᱡᱮᱢᱚᱱ ᱠᱚᱢᱯᱤᱴᱤᱥᱚᱱ ᱞᱮᱠᱟ ᱟᱞᱮ ᱞᱮ ᱫᱮᱲᱮᱭᱟᱜᱼᱟ ᱥᱮ ᱟᱯᱮ ᱯᱮ ᱫᱟᱲᱮᱭᱟᱜᱼᱟ ᱮᱱᱮᱡ ᱥᱮ ᱥᱮᱨᱮᱧ ᱨᱮ ᱚᱠᱚᱭ ᱵᱚᱱ ᱨᱩᱥᱤᱠᱟ ᱦᱟ ᱚᱱᱠᱟ ᱢᱤᱫᱴᱟᱝ ᱦᱮᱯᱮᱨᱟᱣ ᱛᱟᱦᱮᱱᱟ ᱾
ᱚᱻ ᱾
ᱚᱱᱠᱟ ᱮᱱᱮᱡ ᱥᱮᱨᱮᱧ ᱦᱩᱭ ᱵᱟᱲᱟ ᱠᱟᱛᱮ ᱚᱲᱟᱜ ᱠᱚ ᱟᱹᱜᱩ ᱠᱚᱣᱟ ᱫᱤᱭᱮ ᱚᱲᱟᱜ ᱨᱮ ᱦᱳᱭᱳᱜ ᱠᱟᱱᱟ ᱟᱹᱭᱩᱵ ᱵᱮᱲᱟ ᱡᱷᱚᱛᱚᱣᱟᱜ ᱠᱟᱹᱢᱤ ᱟᱸ ᱯᱩᱨᱟᱹᱣ ᱪᱟᱵᱟᱭᱮᱱᱟ ᱡᱚᱛᱚ ᱢᱚᱬᱮ ᱦᱚᱲᱟᱜ ᱟᱹᱛᱩ ᱢᱚᱬᱮ ᱦᱚᱲ ᱜᱚᱱᱯᱚᱱ ᱠᱚᱠᱚ ᱦᱤᱥᱟᱹᱵᱽ ᱟ ᱛᱚ ᱜᱚᱱᱯᱚᱱ ᱠᱚ ᱦᱤᱥᱟᱹᱵ ᱵᱟᱲᱟ ᱠᱟᱛᱮᱜ ᱵᱟᱯᱞᱟ ᱤᱱᱟᱹ ᱯᱚᱨᱮ ᱫᱚ ᱱᱟᱦᱟᱜ ᱵᱟᱯᱞᱟ ᱠᱚ ᱫᱩᱲᱩᱵᱼᱟ, ᱵᱟᱯᱞᱟ ᱞᱟᱹᱜᱤᱫ ᱠᱚ ᱪᱟᱞᱟᱜᱼᱟ ᱫᱤᱭᱮ ᱵᱟᱯᱞᱟ ᱩᱱᱠᱤᱱ ᱦᱩᱭᱩᱜ ᱠᱟᱱᱟ ᱡᱟᱶᱟᱭ ᱫᱚ ᱦᱟᱹᱛᱤ ᱪᱤᱛᱟᱱ ᱨᱮ, ᱟᱨ ᱵᱟᱹᱦᱩ ᱫᱚ ᱦᱩᱭᱩᱜ ᱡᱟᱶᱟᱭ ᱫᱚ ᱥᱟᱫᱚᱢ ᱪᱮᱛᱟᱱ ᱨᱮ ᱵᱟᱹᱦᱩ ᱫᱚ ᱦᱟᱹᱛᱤ ᱪᱤᱛᱟᱱ ᱞᱟᱹᱭᱟᱠᱚ ᱦᱟᱹᱛᱤ ᱥᱟᱫᱚᱢ ᱪᱮᱛᱟᱱ ᱨᱮ ᱵᱟᱯᱞᱟ ᱦᱩᱭᱩᱜᱼᱟ ᱩᱱᱠᱤᱱ ᱫᱚ ᱟᱫᱚ ᱵᱚᱸᱜᱟ ᱦᱤᱥᱟᱹᱵ ᱛᱮᱜᱮ ᱫᱚᱠᱤᱱ ᱩᱨᱩᱢᱚᱜᱼᱟ ᱥᱮ ᱩᱱᱠᱤᱱ ᱫᱚ ᱠᱟᱨᱚᱱ ᱟᱹᱰᱤ ᱤᱭᱟᱹ ᱨᱮᱵᱚᱱ ᱥᱚᱨᱚᱜᱽᱯᱩᱨᱤ ᱢᱚᱧᱪᱚᱯᱩᱨᱤ ᱨᱮ ᱡᱮᱢᱚᱱ ᱢᱚᱧᱪᱚᱯᱩᱨᱤ ᱠᱷᱚᱱ ᱵᱚᱸᱜᱟ ᱵᱩᱨᱩ ᱠᱚ ᱟᱬᱜᱚᱱᱟ ᱚᱱᱠᱟᱜᱮ ᱦᱟᱹᱛᱤ ᱥᱟᱫᱚᱢ ᱠᱷᱟᱹᱛᱤᱨ ᱠᱤᱱᱛᱩ ᱢᱚᱧᱪᱚᱯᱩᱨᱤ ᱨᱮ ᱟᱫᱚ ᱵᱟᱯᱞᱟᱜ ᱫᱚ ᱦᱩᱭᱩᱜ ᱛᱟᱹᱠᱤᱱᱟ, ᱩᱱᱠᱤᱱ ᱜᱮ ᱟᱞᱮ ᱫᱚ ᱦᱩᱭᱩᱜ ᱠᱟᱱᱟ ᱟᱞᱮ ᱫᱚ ᱦᱩᱭᱩᱜ ᱠᱟᱱᱟ ᱚᱲᱟᱜ ᱨᱮᱱᱟᱜ ᱨᱟᱪᱟ ᱨᱮᱜᱮ, ᱚᱲᱟᱜ ᱨᱮᱱᱟᱜ ᱠᱷᱟᱹᱨᱟᱹᱭ ᱨᱮ ᱚᱸᱰᱮᱜᱮ ᱵᱟᱯᱞᱟ ᱫᱚ ᱦᱩᱭᱩᱜᱼᱟ ᱾
ᱟᱪᱪᱷᱟ ᱾
ᱟᱨ ᱡᱟᱦᱟᱸᱭ ᱩᱱᱤ ᱥᱟᱫ ᱦᱟᱹᱛᱤ ᱥᱟᱫᱚᱢ ᱠᱤᱱᱟ ᱠᱚ ᱩᱱᱠᱤᱱ ᱫᱚ ᱦᱩᱭᱩᱜ ᱠᱟᱱᱟ ᱟᱸ ᱡᱟᱶᱟᱭ ᱡᱟᱦᱟᱸᱭ ᱱᱟᱦᱟᱜ ᱮ ᱡᱟᱶᱟᱭ ᱠᱚᱲᱟ ᱠᱟᱱ ᱫᱚ ᱩᱱᱤ ᱨᱮᱱ ᱟᱡ ᱫᱟᱹᱭ ᱟᱡ ᱛᱤᱧᱟᱝ ᱜᱮᱛᱚ ᱦᱟᱸᱜ ᱠᱤᱱ ᱜᱚᱜᱚᱜ ᱟᱸ ᱜᱚᱜᱮᱭᱟᱠᱤᱱ ᱢᱟᱱᱮ ᱩᱱᱤ ᱛᱩᱞᱤᱭᱟᱠᱚ ᱟᱨ ᱵᱟᱹᱦᱩ ᱫᱚ ᱦᱩᱭᱩᱜ ᱠᱟᱱᱟ ᱩᱱᱠᱩ ᱡᱟᱦᱟᱸ ᱛᱤᱱᱟᱹᱜ ᱟᱸ ᱟᱡᱨᱤᱱ ᱵᱟᱹᱦᱩ ᱡᱟᱦᱟᱸᱭ ᱵᱟᱹᱦᱩᱜ ᱞᱟᱹᱜᱤᱫ ᱟᱭ ᱦᱟᱸᱜ ᱩᱱᱤᱨᱤᱱ ᱦᱚᱧᱦᱟᱨ ᱠᱚ ᱤᱨᱤᱞ ᱠᱚ ᱵᱤᱥᱤ ᱫᱚ ᱦᱚᱧᱦᱟᱨ ᱠᱚᱜᱮ ᱠᱚ ᱛᱩᱞ ᱠᱚᱣᱟ, ᱚᱱᱠᱟ ᱠᱟᱛᱮᱜ ᱵᱟᱯᱞᱟ ᱠᱚ ᱦᱩᱭ ᱥᱟᱹᱛᱳᱜᱼᱟ ᱛᱟᱨᱯᱚᱨᱮ ᱦᱩᱭᱩᱜ ᱠᱟᱱᱟ ᱟᱫᱚ ᱤᱫᱤᱭᱟᱠᱚ, ᱡᱟᱦᱟᱸᱭ ᱤᱫᱤᱧ ᱦᱟᱸᱜ ᱠᱚ ᱦᱮᱡ ᱟᱠᱟᱱ ᱫᱚ ᱡᱤᱭᱟᱹᱛ ᱵᱟᱨᱮᱛ ᱠᱚ ᱟᱛᱮ ᱚᱱᱠᱟ ᱠᱟᱛᱮ ᱜᱮ ᱫᱩᱣᱟᱹᱨ ᱵᱟᱯᱞᱟᱜ ᱫᱚ ᱦᱩᱭᱩᱜ ᱛᱟᱞᱮᱭᱟ ᱟᱞᱮ ᱥᱮᱱ ᱫᱚ ᱟᱨ ᱡᱟᱦᱟᱸ ᱫᱚ ᱚᱱᱮ ᱦᱟᱲᱟᱢ ᱵᱟᱹᱨᱭᱟᱹᱛ ᱠᱟᱛᱷᱟ ᱞᱟᱹᱭ ᱦᱩᱭᱩᱜ ᱠᱟᱱᱟ ᱦᱟᱲᱟᱢ ᱵᱟᱹᱨᱭᱟᱹᱛ ᱫᱚ ᱩᱱᱠᱩ ᱫᱚ ᱥᱩᱫᱩ ᱠᱚᱲᱟ ᱜᱮᱠᱚ ᱪᱟᱞᱟᱜᱼᱟ ᱟᱨ ᱦᱟᱲᱟᱢ ᱵᱟᱹᱨᱭᱟᱹᱛ ᱫᱚ ᱞᱟᱹᱭᱟᱠᱚ ᱵᱟᱝᱢᱟ ᱡᱟᱶᱟᱭ ᱠᱚᱲᱟ ᱫᱚ ᱵᱟᱝ ᱠᱚ ᱤᱫᱤᱭᱟ ᱚᱲᱟᱜ ᱦᱚᱲᱟᱛᱮ ᱜᱤᱠᱚ ᱟᱹᱜᱩᱭᱟ ᱾ ᱟᱨ ᱟᱹᱛᱩ ᱢᱚᱬᱮ ᱦᱚᱲ ᱟᱛᱮ ᱟᱨ ᱦᱩᱭᱩᱜ ᱠᱟᱱᱟ ᱚᱱᱮ ᱜᱩᱲᱫᱟᱹᱣ ᱧᱟᱯᱟᱢ ᱵᱟᱯᱞᱟ ᱥᱮ ᱠᱚᱸᱰᱮᱞ ᱧᱟᱯᱟᱢ ᱵᱟᱯᱞᱟ ᱢᱟ ᱚᱱᱟ ᱢᱟ ᱟᱹᱠᱤᱱ ᱛᱮᱜᱮᱠᱤᱱ ᱧᱟᱯᱟᱢ ᱠᱟᱱᱟ ᱦᱟᱸᱜ ᱚᱱᱟ ᱠᱟᱹᱢᱤ ᱦᱚᱸ ᱟᱹᱰᱤ ᱜᱟᱱ ᱜᱮ ᱢᱮᱱᱟᱜ ᱠᱟᱜᱼᱟ ᱚᱱᱟ ᱚᱱᱟ ᱠᱟᱹᱢᱤ ᱦᱚᱸ ᱢᱤᱫ ᱨᱚᱠᱚᱢ ᱛᱮᱠᱚ ᱠᱟᱹᱢᱤᱭᱟ
ᱟᱪᱪᱷᱟ
ᱦᱮᱸ ᱟᱨ ᱡᱟᱦᱟᱸ ᱫᱚ ᱫᱩᱣᱟᱹᱨ ᱫᱩᱣᱟᱹᱨ ᱵᱟᱯᱞᱟᱜ ᱥᱮ ᱢᱤᱫᱴᱟᱝ ᱫᱩᱣᱟᱹᱨ ᱵᱟᱯᱞᱟᱜ ᱞᱟᱦᱟ ᱨᱮᱛᱚ ᱦᱳᱭᱳᱜ ᱠᱟᱱᱟ ᱫᱩᱣᱟᱹᱨ ᱞᱮᱵᱮᱫ ᱩᱱᱫᱤᱱ ᱫᱚ ᱦᱩᱭ ᱤᱫᱤ ᱠᱚ ᱛᱟᱦᱮᱸᱱᱟ ᱡᱮᱢᱚᱱ ᱡᱟᱶᱟᱭ ᱚᱲᱟᱜ ᱨᱮ ᱤᱫᱤᱭᱟᱠᱚ ᱢᱤᱫ ᱥᱚᱯᱛᱟ ᱜᱟᱱ ᱞᱟᱦᱟᱨᱮ ᱢᱤᱫ ᱥᱚᱯᱛᱟ ᱜᱟᱱ ᱟᱸ ᱛᱟᱦᱮᱱᱟᱭ ᱫᱤᱭᱮ ᱚᱱᱟ ᱚᱲᱟᱜ ᱨᱮᱱ ᱦᱚᱲᱮ ᱪᱤᱱᱦᱟᱹᱣ ᱠᱚᱣᱟᱭ ᱪᱮᱫᱞᱮᱠᱟ ᱪᱮᱫᱞᱮᱠᱟ ᱵᱟᱝ ᱚᱱᱟ ᱚᱲᱟᱜ ᱨᱮ ᱛᱟᱦᱮᱸ ᱫᱟᱲᱮᱭᱟᱜ ᱟᱭ ᱥᱮ ᱵᱟᱝ ᱚᱝᱠᱟ ᱠᱚ ᱤᱫᱤᱭ ᱭᱟ
ᱟᱪᱪᱷᱟ
ᱟᱨ ᱚᱱᱟ ᱤᱭᱟᱹ ᱨᱮᱱᱟᱜ ᱦᱚᱸ ᱟᱹᱰᱤᱜᱟᱱ ᱠᱟᱹᱢᱤ ᱠᱚ ᱢᱤᱱᱟᱜ ᱟᱠᱟᱫᱟ
ᱚᱱᱟ ᱠᱚᱨᱮᱸᱱᱟᱜ ᱦᱚᱸ ᱚᱱᱟᱦᱚᱸ ᱫᱩᱣᱟᱹᱨ ᱵᱟᱯᱞᱟᱜ ᱞᱮᱠᱟ ᱥᱚᱢᱟᱱ ᱜᱤᱠᱚ ᱵᱟᱯᱞᱟᱜᱼᱟ ᱥᱩᱫᱩ ᱧᱩ ᱛᱩᱢ ᱜᱮ ᱟᱞᱟᱫᱟ ᱠᱟᱜᱼᱟ ᱠᱚ ᱚᱱᱟ ᱫᱚ ᱦᱟᱸᱜ
ᱚ
ᱡᱮᱢᱚᱱ ᱟᱨ ᱥᱤᱨᱤ ᱵᱟᱹᱨᱤ ᱵᱟᱯᱞᱟ ᱫᱚ ᱦᱳᱭᱳᱜ ᱠᱟᱱᱟ ᱚᱱᱟ ᱦᱚᱸ ᱚᱱᱠᱟ ᱜᱮ ᱠᱚᱲᱟ ᱚᱲᱟᱜ ᱨᱮᱱ ᱜᱮ ᱟᱹᱜᱩ ᱠᱚ ᱪᱟᱞᱟᱜᱼᱟ ᱠᱤᱱᱛᱩ ᱠᱩᱲᱤ ᱚᱲᱟᱜ ᱨᱮ ᱥᱤᱸᱫᱟᱹᱨ ᱫᱟᱱ ᱵᱟᱝ ᱦᱩᱭᱩᱜᱼᱟ
ᱚ
ᱫᱩᱣᱟᱹᱨ ᱵᱟᱯᱞᱟ ᱨᱮᱫᱚ ᱦᱳᱭᱳᱜ ᱠᱟᱱᱟ ᱠᱚᱲᱟ ᱚᱲᱟᱜ ᱨᱮ ᱟᱹᱜᱩ ᱠᱟᱛᱮ ᱥᱤᱸᱫᱩᱨ ᱫᱟᱱ ᱫᱚ ᱦᱳᱭᱳᱜᱼᱟ ᱥᱩᱫᱩ ᱚᱱᱟ ᱡᱮᱢᱚᱱ ᱠᱚ ᱟᱹᱜᱩ ᱜᱚᱥᱚ ᱠᱚᱣᱟ ᱡᱮᱢᱚᱱ